ᱡᱚᱦᱟᱨ, ᱦᱮᱸ ᱱᱤᱛᱳ ᱟᱸᱡ-ᱟᱸᱡᱚᱢᱚᱜ ᱠᱟᱱᱟ᱾
ᱦᱳᱭ, ᱟᱸᱡᱚᱢᱚᱜ ᱠᱟᱱᱟ ᱱᱤᱛᱳᱜ᱾
ᱛᱟᱦᱚᱞᱮ, ᱦᱮᱸ ᱦᱚᱭᱛᱚ ᱛᱟᱦᱮᱸ ᱠᱟᱱᱟ᱾
ᱦᱳᱭ᱾
ᱛᱟᱦᱟᱞᱮ ᱪᱮᱫ ᱵᱤᱥᱚᱭ ᱛᱮᱢ ᱯᱟᱲᱦᱟᱜ ᱠᱟᱱᱟ ᱛᱟᱦᱟᱞᱮ?
ᱤᱧ ᱫᱚᱻ ᱥᱟᱱᱛᱟᱨᱤ ᱯᱟᱹᱨᱥᱤ ᱛᱮ᱾
ᱚᱻ ᱪᱮ ᱱᱮᱛᱳᱜ ᱫᱚ ᱠᱚᱞᱮᱡ ᱪᱟᱞᱟᱜ ᱠᱟᱱ ᱛᱟᱢᱟ ᱥᱮ ᱢᱟᱥᱴᱟᱨ ᱰᱤᱜᱽᱨᱤ ᱪᱟᱞᱟᱜ ᱠᱟᱱ ᱛᱟᱢᱟ?
ᱢᱟᱥᱴᱟᱨ ᱰᱤᱜᱽᱨᱤ᱾
ᱚᱻ
ᱚ
ᱚᱠᱟ-ᱚᱠᱟ ᱤᱭᱩᱱᱤᱵᱷᱟᱨᱥᱤᱴᱤ ᱠᱷᱚᱱᱮᱢ ᱠᱚᱨᱟᱣ ᱮᱫᱟ?
ᱤᱧ ᱫᱚ ᱠᱞᱞᱟᱱᱤ᱾
ᱚ ᱱᱚᱫᱤᱭᱟ ᱦᱮᱸ ᱵᱟᱝ? ᱚᱻ ᱛᱟᱦᱚᱞᱮ ᱚᱸᱻ ᱛᱟᱦᱞᱮ ᱪᱮᱫ ᱛᱤᱱ, ᱱᱚᱠᱟ ᱥᱮᱢᱤᱥᱴᱟᱨ ᱪᱟᱞᱟᱜ ᱠᱟᱱ ᱛᱟᱢᱟ?
ᱱᱤᱛᱳᱜ ᱥᱮᱠᱮᱱᱰ ᱥᱮᱢᱤᱥᱴᱟᱨ ᱮᱠᱥᱡᱟᱢ ᱪᱟᱞᱟᱜ ᱠᱟᱱ ᱛᱤᱧ ᱦᱟᱸ᱾
ᱚᱻ ᱛᱟᱦᱚᱞᱮ ᱮᱠᱡᱟᱢ ᱪᱮᱫ ᱞᱮᱠᱟ ᱦᱩᱭᱩᱜ ᱠᱟᱱᱟ?
ᱦᱮᱸ ᱵᱷᱟᱜᱤ ᱜᱮ, ᱦᱚᱞᱟᱱᱚᱜ ᱦᱚᱞᱟᱱᱚᱜ ᱦᱚᱸ ᱛᱟᱦᱮᱸ ᱠᱟᱱᱟ, ᱚᱱ-ᱚᱱᱚᱲᱦᱮᱸ ᱥᱟᱵ ᱚᱱᱚᱲᱦᱮ ᱯᱮᱯᱟᱨ ᱴᱟᱜ ᱛᱟᱦᱮᱸ ᱠᱟᱱ ᱛᱤᱧᱟᱹ᱾ ᱯᱳᱭᱮᱴᱴᱨᱤ, ᱵᱷᱟᱜᱮ ᱴᱤᱠᱟᱱ ᱜᱮ ᱮᱢ ᱠᱤᱫᱟᱧ ᱟᱫ
ᱛᱟᱦᱚᱞᱮ ᱯᱳᱭᱮᱴᱴᱨᱤ ᱠᱚᱫᱚ ᱥᱤᱞᱮᱵᱟᱥ ᱨᱮ, ᱯᱳᱭᱮᱴᱴᱨᱤ ᱠᱚᱫᱚ ᱥᱤᱞᱮᱵᱟᱥ ᱨᱮ ᱪᱮᱫ ᱠᱚ ᱢᱮᱱᱟᱜᱼᱟ?
ᱥᱤᱞᱵᱟᱥ ᱨᱮ ᱢᱮᱱᱟᱜᱼᱟ ᱞᱤᱴᱟᱹ ᱜᱚᱰᱮᱛ, ᱠᱷᱮᱨᱣᱟᱞ ᱵᱚᱝ ᱫᱷᱚᱨᱚᱢ ᱯᱩᱛᱤ ᱛᱟᱯᱚᱨ ᱵᱷᱩᱨᱠᱟᱹᱜ ᱤᱯᱤᱞ ᱛᱟᱯᱚᱨᱮ ᱢᱮᱱᱟᱜ-ᱟ ᱪᱟᱸᱫ ᱢᱟᱞᱟ, ᱟᱥᱟᱨ ᱵᱤᱱᱛᱤ ᱟᱨ ᱦᱚᱲ ᱥᱮᱨᱮᱧ᱾
ᱚ ᱵᱷᱟᱜᱮ ᱜᱮ ᱦᱮᱸ ᱵᱟᱝ?
ᱦᱩᱸ᱾
ᱚᱸ ᱛᱟᱦᱚᱞᱮ ᱱᱟᱯᱟᱭ ᱜᱮᱢ ᱮᱢ ᱠᱮᱫᱟ ᱦᱮᱸ ᱵᱟᱝ?
ᱦᱳᱭ᱾
ᱟᱨ ᱛᱟᱦᱚᱞᱮ ᱛᱤᱱᱟᱹᱜᱻ ᱵᱟᱹᱠᱤ ᱢᱮᱱᱟᱜᱼᱟ ᱮᱠᱷᱚᱱᱳ ᱥᱟᱨᱮᱡ?
ᱮᱠᱷᱚᱱᱚ ᱯᱮᱭᱟ ᱢᱮᱱᱟᱜᱼᱟ᱾ ᱚᱱᱟ ᱫᱚ ᱯᱚᱨᱮᱨ ᱥᱚᱯᱛᱟ ᱠᱷᱚᱱ ᱟᱫᱚ ᱜᱟᱯᱟ ᱫᱚ ᱟᱞᱮᱨᱮᱱ ᱥᱤᱱᱤᱭᱟᱨ ᱠᱚᱣᱟᱜ ᱰᱤᱡᱟᱨᱴᱮᱥᱚᱱ ᱯᱮᱯᱟᱨ ᱠᱚ ᱡᱚᱢᱟ ᱢᱮᱱᱟᱜ ᱛᱟᱠᱚ ᱩᱱᱠᱩᱣᱟᱜ ᱟᱫᱚ ᱵᱷᱟᱭᱵᱦᱟ ᱠᱚ ᱦᱳᱭᱳᱜ ᱛᱟᱠᱚᱣᱟ ᱯᱷᱳᱴᱳ ᱥᱮᱥᱮᱱ ᱠᱚ ᱦᱩᱭᱩᱜᱼᱟ, ᱚᱱᱟ ᱞᱟᱹᱜᱤᱫ ᱟᱞᱮᱭᱟᱜ ᱮᱠᱥᱡᱟᱢ ᱠᱚ ᱵᱚᱱᱫᱚ ᱠᱟᱫᱟ᱾ ᱢᱟᱱᱮ ᱯᱚᱨᱮᱨ ᱥᱚᱯᱛᱟ ᱠᱷᱚᱱ ᱦᱳᱭᱳᱜᱼᱟ, ᱩᱱᱠᱩᱣᱟᱜ ᱫᱚ ᱢᱩᱪᱟᱹᱫᱚᱜᱼᱟ ᱜᱟᱯᱟ ᱜᱮ᱾
ᱦᱮᱸ ᱵᱟᱝ?
ᱦᱳᱭ᱾
ᱦᱮᱸ,
ᱚᱱᱛᱮ ᱢᱟ ᱱᱚᱛᱮᱱᱤᱡ ᱜᱮ ᱢᱤᱫᱴᱮᱱ ᱜᱚᱢᱠᱮ ᱢᱮᱱᱟᱭᱟ᱾ ᱱᱚᱛᱮ, ᱨᱟᱱᱤ ᱵᱟᱸᱫᱷ ᱚᱱᱟ ᱥᱟᱭᱤᱰ ᱨᱮ ᱢᱤᱫᱴᱮᱡ ᱜᱚᱝᱠᱮ ᱢᱮᱱᱟᱭᱟ ᱥᱮ?
ᱨᱟᱱᱤᱵᱟᱸᱫᱽ ᱚᱱᱛᱮ,
ᱦᱮᱸ᱾
ᱮᱸ, ᱟᱪᱷᱟ ᱟᱢ ᱚᱠᱟ ᱤᱭᱩᱱᱤᱵᱷᱟᱨᱥᱤᱴᱤ ᱠᱷᱚᱱ ᱯᱟᱲᱷᱟᱣ ᱠᱟᱱᱟ ᱢᱮᱫᱽᱱᱤᱯᱩᱨ?
ᱵᱟᱝ ᱤᱧ ᱫᱚ ᱵᱟᱸᱠᱩᱲᱟ ᱰᱤᱥᱴᱤᱠ ᱤᱧ ᱯᱟᱲᱟᱜᱼᱟ᱾
ᱚ ᱛᱟᱦᱚᱞᱮᱧ ᱵᱩᱡ ᱠᱟᱫᱤᱧ ᱚᱠᱚᱭ ᱜᱚᱝᱠᱮᱭᱟᱜ ᱠᱟᱛᱷᱟ ᱞᱟᱹᱭ ᱫᱟᱢ᱾ ᱢᱟᱱᱮ ᱚᱱᱛᱮ ᱨᱮᱱ ᱜᱮ ᱢᱤᱫᱴᱟᱝ ᱜᱚᱝᱠᱮ ᱢᱮᱱᱟᱭᱟ᱾
ᱦᱮᱸ ᱩᱱᱤ ᱥᱟᱞᱟᱜ ᱦᱚ ᱵᱷᱟᱜᱮ ᱩᱯᱨᱩᱢ ᱢᱮᱱᱟᱜᱼᱟ᱾
ᱟᱪᱪᱷᱟ, ᱩᱱᱤ ᱜᱚᱝᱠᱮᱭᱟᱜ ᱫᱚ ᱯᱩᱨᱩᱞᱤᱭᱟᱹ ᱥᱮᱫ ᱚᱲᱟᱜ ᱛᱟᱭ᱾
ᱚ ᱡᱟᱭᱦᱳᱠ ᱟᱫᱚ ᱩᱱᱟᱹᱜ ᱴᱷᱤᱠ ᱦᱮᱸ ᱤᱱᱟᱹᱜᱮ ᱯᱟᱲᱟᱜᱼᱟ ᱟᱫᱚ ᱩᱱᱠᱩ ᱫᱚ ᱤᱱᱟᱹᱜ ᱜᱮ ᱠᱟᱱᱟ ᱟᱫᱚ ᱚᱱᱟ ᱦᱚᱭᱛᱳ ᱚᱱᱟ, ᱠᱷᱚᱱ ᱠᱟᱹᱴᱤᱡ ᱠᱚ ᱪᱷᱟᱰᱟ ᱧᱚᱜ ᱜᱮᱭᱟ ᱟᱫᱚ ᱚᱱᱛᱮ ᱯᱩᱨᱩᱞᱤᱭᱟᱹ ᱰᱤᱥᱴᱤᱠ ᱯᱟᱲᱟᱜ ᱠᱟᱱᱟ᱾ ᱴᱷᱤᱠ ᱟᱪᱷᱮ ᱚᱱᱟ ᱱᱟᱠᱷᱟ ᱠᱟᱱ ᱜᱮᱭᱟ᱾
ᱦᱳᱭ᱾
ᱛᱟᱦᱚᱞᱮ ᱢᱟᱪᱮᱫ ᱠᱚ ᱥᱮ ᱛᱤᱱᱟᱹᱜ ᱜᱟᱱ ᱢᱮᱱᱟᱜ ᱠᱚᱣᱟ ᱛᱟᱦᱚᱞᱮ?
ᱢᱟᱪᱮᱫ ᱠᱚ, ᱯᱨᱚᱯᱷᱮᱥᱟᱨ ᱫᱚ ᱞᱟᱹᱭ ᱞᱮᱠᱷᱟᱱ ᱫᱚ ᱵᱟᱝ ᱩᱱᱠᱩ ᱫᱚ ᱜᱮᱥᱴ,
ᱡᱚᱛᱚ ᱜᱮ ᱦᱮᱸ ᱦᱮᱸ ᱛᱚ ᱢᱟ ᱱᱟᱣᱟ ᱮᱛᱚᱵ ᱱᱟᱥᱮ?
ᱦᱮᱸ ᱫᱩᱦᱟᱡᱟᱨ ᱯᱚᱸᱪᱤᱥ ᱥᱟᱞᱨᱮ ᱮᱦᱚᱵ ᱠᱟᱱᱟ᱾
ᱦᱮᱸ ᱦᱮᱸ ᱦᱮᱸ ᱛᱟᱦᱚᱞᱮ ᱛᱚ, ᱦᱚᱴᱟᱛ ᱠᱚᱨᱮ ᱫᱚ ᱧᱟᱢ ᱦᱚᱸ ᱢᱩᱥᱠᱤᱞ ᱠᱟᱱᱟ ᱦᱮᱸ ᱵᱟᱝ᱾
ᱦᱩᱸ,
ᱦᱮᱸ ᱛᱟᱦᱞᱮ ᱪᱮᱫ ᱞᱮᱠᱟᱢ ᱵᱩᱡᱷᱟᱹᱣᱫᱟ ᱥᱟᱱᱛᱟᱲᱤ ᱛᱮ ᱯᱟᱲᱦᱟᱣ ᱠᱟᱛᱮᱫ?
ᱵᱷᱟᱜᱤᱭ ᱜᱮ ᱵᱩᱡᱟᱹᱭ ᱫᱤᱧ ᱠᱤᱱᱛᱩ ᱢᱚᱱᱮ ᱦᱳᱭᱳᱜ ᱜᱮᱭᱟ ᱡᱮ ᱱᱤᱡᱮᱨ ᱵᱟᱥ ᱨᱮ ᱯᱟᱲᱦᱟᱜ ᱠᱟᱹᱴᱤᱡ ᱥᱚᱦᱚᱡ ᱜᱮᱭᱟ ᱥᱚᱦᱚᱡᱽ ᱫᱚ ᱵᱟᱝ ᱜᱮᱭᱟ ᱦᱟᱸᱜ ᱚᱱᱟᱴᱤᱡ ᱠᱚᱴᱷᱤᱱ ᱜᱮᱭᱟ ᱠᱟᱹᱴᱤᱡ᱾
ᱦᱮᱸ ᱠᱚᱴᱷᱤᱱ ᱡᱟ ᱡᱟᱦᱟᱸ
ᱦᱚᱲ ᱠᱚ ᱞᱟᱹᱭ ᱜᱮᱭᱟ ᱠᱚ ᱱᱤᱡᱮᱨ ᱯᱟᱨᱥᱮ ᱛᱮ ᱯᱟᱲᱟᱣ ᱞᱮᱠᱷᱟᱱ ᱟᱹᱰᱤ ᱥᱚᱦᱡᱽ ᱥᱚᱞᱦᱮᱜᱮ ᱵᱩᱡᱷᱟᱹᱜᱼᱟ᱾ ᱥᱚᱦᱚᱡ ᱫᱚ ᱵᱟᱝ ᱥᱚᱞᱦᱮ ᱫᱚ ᱵᱟᱝ ᱚᱱᱟ ᱟᱵᱚᱣᱟᱜ ᱡᱟᱦᱟᱸ ᱥᱚᱵ ᱛᱷᱮᱠᱮ ᱡᱟᱹᱟᱥᱛᱤ ᱤᱭᱟᱹ ᱵᱩᱡᱷᱟᱹᱜ ᱜᱮᱭᱟ ᱡᱟᱦᱟᱸ ᱟᱵᱚᱣᱟᱜ ᱞᱟᱠᱪᱟᱨ ᱢᱚᱫᱽᱫᱷᱮ ᱢᱮᱱᱟᱜᱼᱟᱥᱮ ᱟᱹᱰᱤ ᱡᱟᱦᱟ ᱠᱚᱨᱮ ᱯᱩᱸᱛᱷᱤ ᱠᱚᱨᱮ ᱦᱚ ᱚᱱᱠᱟ ᱵᱷᱟᱵᱛᱮ ᱚᱞ ᱵᱟᱱᱩᱜᱼᱟ ᱢᱟᱱᱮ ᱮᱠᱷᱳᱱᱚ ᱮᱠᱷᱚᱱᱚ ᱯᱟᱸᱡᱟ ᱞᱮᱠᱷᱟᱱ ᱮᱠᱷᱚ ᱢᱟᱱᱮ ᱛᱚᱛᱚ ᱠᱚ ᱱᱟᱢᱟ ᱡᱮ ᱟᱵᱚ ᱵᱚᱸᱜᱟ ᱢᱩᱲᱩ ᱢᱚᱫᱽᱫᱮ ᱪᱮ ᱢᱮᱱᱟᱜᱼᱟ ᱵᱚᱞᱮ ᱟᱞᱟ ᱟᱞᱟ ᱴᱚᱴᱷᱟ ᱠᱚᱨᱮ ᱢᱟᱱᱮ ᱵᱷᱮᱜᱟᱨ ᱵᱷᱮᱜᱟᱨ ᱡᱤᱱᱤᱥ ᱠᱚ ᱢᱮᱱᱟᱜᱼᱟ ᱥᱮ
ᱮᱠᱫᱚᱢ ᱮᱠᱫᱚᱢ ᱮᱠᱫᱚᱢ
ᱚᱱᱟᱜᱮ ᱟᱠᱟ ᱴᱚᱴᱷᱟ ᱨᱮᱱᱟᱜ ᱥᱚᱴᱷᱤᱠ ᱠᱟᱱᱟ ᱚᱱᱟ ᱫᱚ ᱚᱠᱚᱭ ᱵᱟᱝᱠᱚ ᱞᱟᱹᱭ ᱫᱟᱲᱮᱭᱟᱜᱼᱟ ᱯᱩᱛᱷᱤ ᱠᱚᱨᱮ ᱦᱚᱸ
ᱟᱥᱚᱞᱮ ᱵᱚᱱ ᱡᱚᱠᱷᱚᱱ ᱜᱮ ᱪᱟᱹᱭ ᱪᱟᱢᱯᱟ ᱵᱟᱫᱚᱞᱤ ᱜᱟᱲ ᱦᱟᱸᱰᱮ ᱱᱟᱰᱮ ᱱᱟ ᱥᱮ ᱛᱟᱹ ᱛᱚᱠᱷᱚᱱ ᱠᱷᱟᱱ ᱜᱮ ᱟᱵᱚᱣᱟᱜ ᱡᱟᱦᱟᱸ ᱥᱮᱨᱣᱟ ᱞᱟᱭᱼᱞᱟᱠᱪᱟᱨ ᱡᱚᱛᱚ ᱠᱟᱹᱴᱤᱡ ᱫᱚ ᱦᱮᱸ ᱟᱸᱼᱼ ᱪᱟᱵᱟᱭᱮᱱᱟ ᱴᱷᱤᱠ ᱟᱪᱷᱮ ᱟᱫᱚ ᱦᱟᱱᱛᱮ ᱱᱟᱛᱮ ᱫᱚᱢᱮ ᱵᱚᱱ ᱯᱟᱥᱱᱟᱣᱱᱟ ᱚᱠᱚᱭ ᱵᱟᱝᱞᱟᱫᱮᱥ ᱚᱠᱚᱭ ᱱᱮᱯᱟᱞ ᱚᱠᱚᱭ ᱦᱟᱱᱮ ᱡᱷᱟᱲᱠᱷᱚᱸᱰ ᱵᱤᱦᱟᱨ ᱩᱲᱤᱥᱥᱟ ᱚᱠᱚᱭ ᱵᱮᱝᱜᱚᱞ ᱪᱟᱹᱨᱤ ᱫᱤᱠᱮ ᱵᱚᱱ ᱪᱷᱩᱼᱼᱼ ᱪᱷᱩᱲᱭᱟᱹᱣ ᱱᱟ ᱡᱟᱨ ᱠᱟᱨᱚᱱᱛᱮ ᱫᱤᱠᱩ ᱦᱚᱸᱠᱚ ᱫᱤᱠᱩ ᱛᱩᱲᱩᱠ ᱮᱢᱟᱱ ᱤᱥᱟᱹᱭ ᱠᱩ ᱥᱟᱞᱟᱜ ᱢᱮᱥᱟᱢᱤᱥᱤ ᱛᱮ ᱟᱵᱚᱣᱟᱜ ᱡᱟᱦᱟᱸ ᱛᱟᱦᱮᱸ ᱠᱟᱱᱟ ᱠᱟᱹᱴᱤᱡ ᱫᱚ ᱦᱟᱱᱛᱮ ᱱᱟᱛᱮ ᱦᱮᱸ ᱪᱤᱛᱤᱨ ᱵᱷᱤᱛᱤᱨ ᱮᱱᱟ ᱴᱷᱤᱠ ᱟᱪᱷᱮ ᱟᱹᱰᱤ ᱩᱛᱟᱹᱨ ᱫᱚ ᱟᱫ ᱮᱱᱟ ᱤᱱᱟᱹ ᱠᱟᱨᱚᱱ ᱛᱮ ᱱᱚᱣᱟ ᱠᱚᱫᱚ ᱱᱚᱝᱠᱟᱣ ᱠᱟᱱᱟ ᱟᱫᱚ ᱟᱥᱚᱞᱟᱜ ᱯᱟᱸᱡᱟ ᱠᱚᱨᱛᱮ ᱜᱮᱞᱮ ᱢᱟ ᱱᱤᱛᱳᱜ ᱚᱱᱠᱟ ᱠᱷᱚᱸᱫᱽᱨᱚᱱ ᱦᱩᱭᱩᱜᱼᱟ ᱠᱷᱚᱸᱫᱽᱨᱚᱱ ᱠᱚᱼᱼᱼ ᱠᱚᱨᱛᱮ ᱜᱮᱞᱮ ᱮᱠᱷ ᱟᱭᱢᱟ ᱱᱚᱝᱠᱟ ᱱᱟᱣᱟᱱᱟᱜ ᱡᱤᱱᱤᱥ ᱧᱟᱢᱚᱜᱼᱟ ᱴᱷᱤᱠ ᱟᱪᱷᱮ ᱡᱟᱦᱟᱸ ᱫᱚ ᱱᱤᱛᱚᱜ ᱫᱚ ᱟᱵᱚ ᱯᱩᱛᱷᱤ ᱵᱚᱛᱚᱞ ᱥᱟᱹᱨᱤᱜᱮ ᱵᱟᱝ ᱧᱟᱢᱚᱜ ᱠᱟᱱᱟ ᱚᱱᱟ ᱫᱚ ᱠᱟᱛᱷᱟ ᱠᱟᱱ ᱜᱤᱭᱟ ᱱᱤᱡᱮ ᱦᱚᱸ ᱠᱟᱹᱴᱤᱡ ᱠᱟᱹᱴᱤᱡ ᱫᱚ ᱧᱮᱞ ᱵᱟᱲᱟ ᱦᱳᱭᱳᱜ ᱠᱟᱱ ᱜᱮᱭᱟ ᱵᱟᱝ ᱫᱚ ᱵᱟᱝ
ᱦᱩᱸ ᱟᱪᱪᱷᱟ ᱤᱭᱟᱹ ᱟᱵᱚ ᱵᱚᱱ ᱟᱢ ᱯᱟᱲᱦᱟᱜ ᱠᱟᱱᱟ ᱡᱩᱫᱤ ᱥᱟᱱᱛᱟᱲᱤ ᱟᱢ ᱫᱚ ᱢᱩᱪᱟᱹᱫ ᱠᱟᱱ ᱛᱟᱢᱟ ᱦᱮᱸᱥᱮ
ᱦᱮᱸ ᱦᱮᱸ ᱤᱧᱟᱜ ᱦᱚ ᱚᱱᱟ ᱫᱚ ᱢᱩᱪᱟᱹᱫ ᱠᱟᱱ ᱛᱤᱧᱟᱹ ᱤᱧ ᱫᱚ
ᱟᱫᱚ ᱟᱞᱮ ᱜᱚᱝᱠᱮ ᱯᱟᱲᱦᱟᱣᱮᱫ ᱛᱟᱦᱮᱸᱫ ᱞᱮ ᱢᱟᱱᱮ ᱢᱟᱱᱮ ᱩᱱᱤ ᱢᱟ ᱠᱷᱚᱫᱨᱚᱱ ᱠᱟᱛᱮ ᱱᱟᱢ ᱠᱟᱫᱟᱭ ᱵᱟᱴ ᱚᱸᱼᱼ ᱵᱟᱝ ᱱᱮᱢᱟᱢ ᱠᱟᱫᱟ ᱢᱟᱱᱮ ᱵᱟᱰᱟᱭ ᱜᱮᱭᱟ ᱠᱟᱹᱴᱤᱡ ᱚᱱᱮ ᱟᱵᱚ ᱵᱤᱱᱛᱤ ᱢᱟ ᱢᱚᱸᱬᱮ ᱜᱚᱴᱟᱝ ᱢᱮᱱᱟᱜᱼᱟ᱾
ᱦᱩᱸ ᱦᱩᱸ
ᱠᱤᱱᱛᱩ ᱞᱟᱹᱭ ᱟᱠᱚ ᱢᱚᱸᱬᱮ ᱜᱚᱴᱟᱝ ᱵᱟᱫ ᱠᱟᱛᱮᱫ ᱟᱨ ᱢᱤᱫᱴᱟᱝ ᱵᱤᱱᱛᱤ ᱛᱟᱦᱮᱸ ᱠᱟᱱᱟ᱾ ᱚᱱᱟ ᱵᱟᱰᱟᱭ ᱜᱮᱭᱟᱢ ᱥᱮ ᱵᱟᱝ?
ᱦᱮᱸ ᱟᱫᱚ ᱠᱚ ᱟᱹᱰᱤ ᱦᱚᱲ ᱟᱹᱰᱤ ᱨᱚᱠᱚᱢ ᱠᱚ ᱞᱟᱹᱭ ᱟᱹᱜᱩᱭᱫᱟ ᱡᱮᱢᱚᱱ ᱵᱚᱱ ᱞᱟᱹᱭ ᱫᱟ ᱦᱮᱸ ᱠᱟᱨᱟᱢ ᱵᱤᱱᱛᱤ, ᱵᱷᱟᱸᱰᱟᱱ ᱵᱤᱱᱛᱤ ᱦᱮᱸ ᱵᱟᱝ ᱪᱷᱟᱹᱴᱭᱟᱹᱨ ᱵᱤᱱᱛᱤ᱾ ᱵᱟᱯᱞᱟ ᱵᱤᱱᱛᱤ ᱦᱮᱸ ᱵᱟᱝ ᱟᱵᱟᱨ ᱠᱤ ᱥᱚᱨᱦᱟᱭ ᱵᱤᱱ ᱫᱤᱭᱮ ᱠᱚ ᱢᱮᱱᱫᱟ ᱱᱤᱛᱳᱜ ᱛᱟᱯᱚᱨᱮ ᱱᱚᱛᱮ ᱮᱸ ᱱᱚᱣᱟ ᱥᱟᱠᱨᱟᱛ ᱵᱤᱱᱛᱤ ᱦᱚᱸᱠᱚ ᱢᱮᱱᱫᱟ ᱴᱷᱤᱠ ᱟᱪᱷᱮ
ᱦᱩᱸ
ᱠᱟᱨᱟᱢ ᱵᱤᱱᱛᱤ, ᱡᱚᱢᱥᱤᱢ ᱵᱤᱱᱛᱤ᱾ ᱴᱷᱤᱠ ᱟᱪᱷᱮ ᱟᱞᱮ ᱢᱤᱫ ᱵᱟᱨ ᱦᱚᱲ ᱚᱱᱠᱟ ᱠᱤᱱ ᱞᱟᱹᱭᱮᱫ ᱛᱮ ᱡᱮ ᱥᱚᱨᱦᱟᱭ ᱵᱤᱱᱛᱤ ᱦᱚ ᱢᱮᱱ ᱜᱟᱱᱚᱜᱼᱟ᱾ ᱡᱮᱦᱮᱛᱩ ᱱᱚᱣᱟ ᱦᱚᱛᱚ ᱢᱤᱫ ᱴᱮᱱ ᱥᱚᱨᱦᱟᱭ ᱨᱮᱱᱟᱜ ᱢᱤᱫ ᱴᱮᱱ ᱠᱟᱹᱦᱱᱤ ᱢᱟᱱᱮ ᱜᱮ ᱚᱱᱟ ᱨᱮᱱᱟᱜ ᱵᱤᱱᱛᱤ ᱯᱩᱨᱟᱹᱱ ᱠᱟᱛᱷᱟ ᱜᱮ ᱦᱳᱭᱳᱜ ᱠᱟᱱᱟ᱾ ᱚᱱᱟ ᱨᱮᱱᱟᱜ ᱢᱟᱨᱮ ᱠᱟᱛᱷᱟ ᱜᱮ ᱦᱳᱭᱳᱜ ᱠᱟᱱᱟ ᱵᱤᱱᱛᱤ᱾ ᱴᱷᱤᱠ ᱟᱪᱷᱮ ᱦᱮᱸ ᱵᱟᱝ ᱟᱨ ᱡᱚᱛᱚ ᱨᱮ ᱡᱚ ᱛᱚ ᱵᱤᱱᱛᱤ ᱨᱮᱜᱮ ᱯᱷᱮᱰᱟᱛ ᱫᱚ ᱦᱩᱭᱩᱜ ᱠᱟᱱᱟ᱾ ᱡᱚᱢ ᱥᱤᱢ ᱵᱤᱱᱛᱤ ᱨᱮᱱᱟᱜ ᱡᱟᱸᱦᱟ ᱠᱟᱛᱷᱟ ᱥᱤᱨᱡᱚᱱ ᱨᱮᱱᱟᱜ ᱠᱟᱛᱷᱟ᱾ ᱥᱮ ᱪᱮᱫ? ᱟᱨ ᱚᱱᱟ ᱡᱟᱸᱦᱟ ᱯᱳᱱᱭᱟ ᱪᱷᱚ ᱛᱩᱨᱩᱭ ᱜᱚᱴᱟᱝ ᱡᱟᱸᱦᱟᱢ ᱞᱟᱹᱭᱫᱟ ᱡᱮᱢᱚᱱ ᱡᱚᱢᱥᱤᱢ ᱵᱤᱱᱛᱤ, ᱠᱟᱨᱟᱢ ᱵᱤᱱᱛᱤ, ᱵᱷᱟᱸᱰᱟᱱ ᱵᱤᱱᱛᱤ᱾ ᱟᱨ ᱵᱟᱯᱞᱟ ᱵᱤᱱᱛᱤ, ᱪᱷᱟᱹᱴᱭᱟᱹᱨ ᱵᱤᱱᱛᱤ᱾
ᱦᱩᱸ ᱾
ᱚᱸ ᱾ ᱟᱫᱚ ᱚᱝᱠᱟᱜᱮ ᱱᱤᱛᱳᱜ ᱫᱚ ᱠᱷᱚᱸᱫᱽᱨᱚᱱ ᱤᱫᱤᱭ ᱫᱟᱠᱚ ᱟᱫᱚ ᱦᱚᱜ ᱚᱱᱟ ᱵᱤᱱᱛᱤ ᱠᱚᱵᱨᱮᱱᱟᱜ ᱢᱤᱫᱴᱮᱱ ᱥᱟᱸᱜᱮ ᱫᱷᱟᱨᱟ ᱦᱚᱸ ᱵᱩᱡᱩ ᱜᱚᱸᱜ ᱠᱟᱱᱟ᱾ ᱟᱨ ᱡᱮᱢᱚᱱ ᱟᱵᱚᱣᱟᱜ ᱥᱚᱨᱮᱥ ᱵᱟᱯᱞᱟ ᱠᱚ ᱞᱟᱹᱭᱮᱫ ᱛᱟᱦᱮᱸᱫ ᱡᱮᱢᱚᱱ ᱥᱟᱨ ᱥᱟᱹᱜᱩᱱ ᱵᱟᱯᱞᱟ, ᱦᱮᱸ ᱚᱱᱟ ᱥᱚᱨᱮᱥ ᱵᱟᱯᱞᱟ ᱠᱟᱱ ᱜᱮᱭᱟ᱾ ᱚᱱᱟ ᱜᱮ ᱢᱟᱨᱟᱝ ᱵᱟᱯᱞᱟ ᱠᱟᱱᱟ ᱡᱷᱚᱛᱚ ᱜᱮ ᱢᱮᱱᱠᱷᱟᱱ ᱱᱤᱛᱚᱜ ᱫᱚ ᱥᱟᱨ ᱥᱟᱹᱜᱩᱱ ᱵᱟᱯ ᱞᱵᱟ ᱧᱮᱞ ᱢᱮᱥᱮ ᱠᱚᱢ ᱪᱟᱵᱟ ᱦᱤᱡᱩᱜ ᱠᱟᱱᱟ᱾ ᱟᱫᱚ ᱟᱥᱛᱮ ᱟᱥᱛᱮ ᱛᱮ ᱱᱚᱣᱟ ᱨᱮᱱᱟᱜ ᱢᱤᱫᱴᱮᱱ ᱡᱟᱸᱦᱟ ᱢᱟᱹᱱ ᱢᱚᱨᱡᱟᱫᱟ ᱚᱱᱟ ᱛᱮᱦᱮᱧ ᱠᱟᱹᱴᱤᱡ ᱠᱷᱟᱴᱚ ᱦᱤᱡᱩᱜ ᱠᱟᱱᱟ᱾
ᱦᱩᱸ ᱦᱩᱸ᱾
ᱦᱮᱸ ᱵᱟᱝ ᱠᱟᱱ ᱥᱮ ᱵᱟᱝ? ᱛᱮᱦᱮᱧ ᱫᱚ ᱧᱮᱞ ᱟᱵᱚᱱ ᱱᱤᱛᱚᱜ ᱫᱚ ᱦᱟᱱᱮ ᱡᱟᱹᱥᱛᱤ ᱠᱟᱭ ᱛᱮ ᱟᱠᱚ ᱛᱮᱜᱮ ᱠᱚ ᱫᱟᱹᱲ ᱠᱟᱱᱟ᱾ ᱯᱨᱟᱝᱜᱤᱧ ᱠᱟᱛᱮᱜ ᱟᱸᱯᱟᱜᱤᱨ ᱠᱟᱛᱮᱜ ᱦᱮᱸᱵᱟᱝ ᱦᱮᱸ᱾ ᱫᱩᱞᱟᱹᱲ ᱥᱟᱹᱜᱟᱹᱭ ᱛᱚᱯᱚᱞ ᱠᱟᱛᱮᱜ ᱴᱷᱤᱠ ᱟᱪᱷᱮ ᱡᱟᱸᱦᱟ ᱫᱚ ᱟᱫᱚ ᱵᱟᱦᱟ ᱥᱟᱦᱟ ᱠᱚ ᱞᱟᱹᱭᱼᱟ ᱾ ᱟᱫᱚ ᱴᱚᱴᱷᱟ ᱞᱮᱠᱟ ᱞᱮᱠᱟᱛᱮ ᱟᱹᱰᱤ ᱨᱚᱠᱚᱢ ᱠᱚ ᱢᱮᱱᱟ᱾ ᱴᱷᱤᱠ ᱟᱪᱷᱮ ᱦᱮᱸ ᱵᱟᱝ!
ᱤᱭᱟᱹ ᱱᱤᱴ ᱮᱠᱡᱟᱢ ᱠᱚ ᱛᱟᱦᱚᱞᱮ ᱮᱢ ᱵᱟᱲᱟᱭ ᱜᱮᱭᱟᱢ ᱥᱮ ᱵᱟᱝ?
ᱱᱤᱴ ᱮᱠᱡᱟᱢ ᱮᱢ ᱵᱟᱲᱟ ᱦᱳᱭ ᱞᱮᱱᱟ ᱛᱚ ᱚᱱᱟ ᱚᱠᱛᱚ ᱨᱮᱜᱮ ᱟᱫᱚ ᱚᱱᱟ ᱯᱚᱨᱮ ᱟᱫᱚ ᱚᱱᱟ ᱞᱟᱭᱤᱱ ᱠᱷᱚᱱ ᱫᱚ ᱯᱩᱨᱟᱹ ᱥᱚᱢᱯᱩᱨᱱᱚ ᱜᱮ ᱴᱟᱞᱤᱧ ᱚᱪᱚᱜᱮᱱᱟ, ᱟᱫᱚ ᱱᱤᱡᱮᱨᱟᱜ ᱱᱮᱻ ᱡᱟᱭᱜᱟᱧ ᱵᱟᱪᱷᱟᱣ ᱟᱱᱤᱡᱟ, ᱟᱫᱚ ᱵᱟᱹᱧ ᱮᱢ ᱵᱟᱲᱟ ᱠᱟᱫᱟ ᱾ ᱱᱤᱭᱟᱹ ᱟᱵᱟᱨ ᱤᱧ ᱮᱯᱞᱟᱭ ᱞᱮᱫ ᱨᱮᱦᱚᱸ ᱟᱫᱚ ᱵᱟᱝ ᱤᱧ ᱮᱢ ᱞᱮᱫᱟ᱾ ᱵᱟᱹᱧ ᱪᱟᱞᱟᱣ ᱞᱮᱱᱟ᱾ ᱟᱫᱚ ᱮᱢᱱᱤ ᱥᱮᱴ ᱫᱚ ᱠᱳᱣᱟᱞᱤᱯᱷᱟᱭ ᱢᱮᱱᱟᱜᱼᱟ ᱟᱫᱚ ᱚᱱᱟ ᱚᱸᱰᱮ ᱱᱚᱜ ᱱᱚᱰᱮ ᱠᱚᱞᱞᱟᱱᱤ ᱨᱮᱦᱚᱸ ᱤᱱᱴᱟᱨᱵᱷᱤᱭᱩ ᱫᱚ ᱪᱟᱞᱟᱜ ᱨᱮᱱᱟᱜ ᱠᱟᱛᱷᱟ ᱛᱟᱦᱮᱸ ᱠᱟᱱᱟ ᱾ ᱟᱫᱚ ᱩᱱ ᱥᱚᱢᱚᱭ ᱠᱟᱹᱴᱤᱡ ᱚᱲᱟᱜ ᱨᱮ ᱮᱸᱴᱠᱮᱴᱚᱬᱮ ᱛᱟᱦᱮᱸ ᱠᱟᱱ ᱠᱷᱟᱹᱛᱤᱨ ᱛᱮ ᱵᱟᱝ ᱪᱟᱞᱟᱣ ᱦᱩᱭ ᱠᱟᱱᱟ᱾ ᱮᱱᱮ ᱴᱟᱹᱭᱤᱢ, ᱟᱪᱷᱟ᱾ ᱟᱫᱚ ᱤᱧ ᱨᱮᱰᱤ ᱦᱚᱧ ᱨᱮᱰᱤ ᱞᱮᱱᱟ, ᱟᱫᱚ ᱠᱟᱹᱴᱤᱡ ᱤᱧ ᱮᱸᱴᱠᱮᱴᱚᱬᱮ ᱚᱲᱟᱜ ᱨᱮ ᱯᱟᱲᱟᱣᱮᱱ ᱠᱷᱟᱹᱛᱤᱨ ᱛᱮ ᱟᱫᱚ ᱵᱟᱧ ᱪᱟᱞᱟᱣ
ᱚᱸᱻ
ᱟᱹᱰᱤ ᱫᱩᱠ ᱦᱩᱭᱱᱟ ᱛᱟᱦᱚᱞᱮ᱾
ᱦᱮᱸ᱾ ᱟᱫᱚ ᱚᱱᱠᱟ ᱢᱤᱫᱴᱮᱱ ᱵᱟᱨᱭᱟ ᱵᱷᱮᱠᱮᱱᱥᱤ ᱠᱷᱟ ᱛᱮ ᱟᱫᱚ ᱵᱟᱝ ᱤᱧ ᱪᱟᱞᱟᱣ ᱜᱚᱫᱚᱜ ᱜᱮᱭᱟ ᱟᱫᱚ ᱦᱮᱸ ᱟᱫᱚ, ᱦᱮᱸ ᱟᱫᱚ ᱩ ᱠᱟ ᱜᱮ ᱜᱮᱥ ᱦᱩᱭᱩᱜ ᱵᱮᱜᱚᱨ, ᱦᱮᱸ ᱜᱮᱥᱴ ᱵᱮᱜᱚᱨ ᱵᱟᱝ ᱤᱭᱟᱹ ᱟᱠᱟᱱᱟ ᱱᱤᱭᱟᱹ ᱯᱚᱨᱮ ᱡᱟᱦᱟᱸ ᱩᱰᱩᱠ ᱠᱟᱱ ᱨᱮᱦᱚᱸ ᱛᱚ ᱦᱟᱯᱳᱭ ᱮᱠᱷᱚᱱ ᱚᱱᱟ ᱨᱮᱱᱟᱜ ᱠᱚᱱᱚ ᱢᱟᱱᱟᱢ ᱪᱤᱱᱛᱟᱹ ᱵᱟᱹᱱᱩᱜ ᱱᱮᱛᱚᱜ᱾
ᱦᱩᱸ᱾
ᱴᱷᱤᱠ ᱟᱪᱷᱮ ᱚᱱᱟ ᱮᱠᱷᱚᱱ ᱢᱟ ᱮ ᱯᱷᱚᱨᱚᱢ ᱠᱚ ᱮᱯᱞᱟᱭ ᱦᱩᱭ ᱟᱠᱟᱱ, ᱢᱮᱱᱠᱷᱟᱱ ᱦᱟᱯᱳᱭ ᱛᱤᱥ ᱤᱱᱴᱟᱨᱵᱷᱤᱭᱩ ᱪᱚᱝ ᱦᱩᱭᱩᱜ ᱠᱳᱱᱳ ᱴᱷᱤᱠᱟᱹᱱ ᱵᱟᱹᱱᱩᱜ!
ᱦᱩᱸ᱾
ᱦᱩᱸ ᱤᱧ ᱦᱚᱸ ᱱᱚᱣᱟ ᱫᱚ ᱤᱧ ᱮᱢ ᱠᱟᱫᱟ ᱱᱮᱴ ᱨᱮᱱᱟᱜ ᱟᱫᱚᱼᱼ ᱮᱠᱡᱟᱢ ᱤᱧᱟᱜ ᱢᱮᱛ ᱛᱮᱫᱚ ᱵᱷᱟᱜᱤᱢ ᱧᱮᱞ ᱠᱟᱫᱟ ᱟᱱᱮᱼᱼ ᱡᱤᱭᱟᱨᱮ ᱯᱚᱨᱚᱝ ᱫᱟᱲᱮᱜ ᱚᱝᱠᱟᱼᱼ ᱵᱟᱝ ᱩᱰᱩᱠ ᱠᱟᱱᱟ ᱟᱫᱚ, ᱚᱱᱟ ᱜᱮᱛᱚ, ᱡᱤᱭᱟᱨᱮᱯᱷ ᱞᱟᱜᱟᱣ ᱫᱟᱲᱮ ᱚᱱᱠᱟ ᱢᱟᱱᱮ ᱢᱚᱱᱮᱭ ᱫᱤᱧ᱾
ᱦᱮᱸ ᱵᱚᱭᱦᱟ ᱤᱱᱟᱹ ᱴᱟᱭᱤᱢ ᱜᱮ, ᱦᱩᱲᱩ ᱨᱮᱱᱟᱜ ᱪᱟᱱᱥ ᱵᱮᱥᱤᱭᱟ ᱵᱩᱡᱫᱟᱢ᱾ ᱨᱟᱱᱤᱝ ᱚᱵᱚᱥᱛᱟ ᱨᱮᱜᱮ, ᱛᱚ ᱚᱱᱟ ᱨᱟᱱᱤᱝ ᱚᱵᱚᱥᱛᱟ ᱯᱟᱨᱚᱢ ᱞᱮᱱᱠᱷᱟᱱ ᱯᱨᱤᱯᱟᱨᱮᱥᱚᱱ ᱟᱹᱰᱤ ᱠᱚᱢᱼᱟ ᱟᱹᱰᱤ ᱰᱷᱤᱞᱟᱹᱜᱼᱟ, ᱱᱤᱛᱚᱜ ᱡᱮᱢᱚᱱ ᱟᱞᱮ ᱠᱚᱫᱚ ᱮᱢᱚᱱ ᱰᱷᱤᱞᱟᱹᱣ ᱟᱠᱟᱱ ᱛᱟᱞᱮᱭᱟ ᱥᱮ᱾ ᱡᱟᱦᱟᱸ ᱥᱮᱞᱟᱹᱭ ᱩᱱ ᱚᱠᱛᱚ ᱡᱟᱦᱟᱸ ᱛᱟᱦᱮᱸ ᱠᱟᱱᱟ, ᱮᱸᱻ ᱚᱱᱟ ᱫᱚᱼᱼ ᱱᱤᱛᱳᱜ ᱫᱚ ᱟᱫᱚ ᱵᱟᱹᱱᱩᱜᱼᱟ, ᱴᱷᱤᱠ ᱟᱪᱪᱷᱮ ᱛᱮ ᱦᱤᱲᱤᱧ ᱪᱟᱵᱟ ᱱᱤᱛᱚᱜ ᱫᱚ ᱱᱟᱣᱟ ᱠᱟᱨᱛᱮ ᱵᱟᱹᱭ ᱚᱴᱟᱜ ᱜᱮ ᱵᱟᱝ ᱵᱩᱡᱷᱟᱹᱣ ᱠᱟᱱᱟ, ᱴᱷᱤᱠ ᱟᱪᱮ ᱚᱱᱟ ᱨᱮᱱᱟᱜ ᱮᱼᱼ ᱮᱱᱟᱨᱡᱤ ᱚᱱᱟᱴᱮ ᱡᱟᱸᱦᱟ ᱡᱚᱥᱼᱼ ᱵᱟᱝ ᱦᱤᱡᱩᱜ ᱠᱟᱱᱟ ᱟᱨ ᱱᱤᱛᱚᱜ ᱡᱚᱠᱷᱚᱱ ᱢᱟ ᱚᱲᱟᱜ ᱨᱮᱱᱟᱜ ᱥᱚᱝᱥᱟᱨ ᱪᱟ ᱵᱷᱤᱡᱤ ᱵᱷᱤᱡᱤ ᱯᱟᱲᱟᱜ-ᱟ ᱥᱮ, ᱟᱫᱚ ᱢᱤᱫᱴᱮᱱ ᱨᱟᱥᱛᱟ ᱡᱚ ᱡᱟᱦᱟᱸ ᱱᱟᱜ ᱵᱟᱪᱷᱟᱜᱼᱟ ᱟᱫᱚ ᱩᱱᱫᱚ ᱢᱮᱫᱴᱮᱱ ᱨᱟᱥᱛᱟ ᱫᱚᱼᱼ
ᱦᱩᱸ᱾
ᱦᱮᱸ ᱟᱫᱚᱼᱼ ᱚᱱᱮ ᱚᱱᱟ ᱠᱷᱟᱹᱛᱤᱨ ᱛᱮ ᱟᱫᱚ ᱥᱚᱨᱟᱣ ᱪᱟᱞᱟᱜ ᱦᱩᱭᱩᱜ ᱠᱟᱱᱟ ᱟᱫᱚ ᱪᱤᱠᱟᱹᱭᱟ ᱟᱫᱚ ᱧᱮᱞ ᱦᱩᱭᱩᱜ ᱠᱟᱱᱟ᱾
ᱦᱩᱸ᱾
ᱟᱨ ᱢᱤᱫ ᱫᱷᱟᱣ ᱮᱢ ᱦᱩᱭᱩᱜᱼᱟ᱾ ᱟᱫᱚ ᱫᱤᱠᱷᱤ ᱱᱚᱛᱮ ᱪᱮᱫ ᱞᱮᱠᱟ ᱚᱵᱚᱥᱛᱟ ᱨᱮ ᱛᱟᱦᱮᱱ ᱠᱟᱱ ᱦᱟᱸᱜ ᱚᱱᱟᱭᱼᱼ ᱵᱮᱯᱟᱨ ᱛᱚᱵᱮ ᱱᱤᱭᱟᱹ ᱴᱤᱭᱤᱢ ᱡᱤᱭᱟᱨᱮᱯᱷ ᱱᱚᱣᱟ ᱡᱤᱱᱮᱥ ᱫᱚ ᱥᱮᱠᱮᱱᱰ ᱥᱮᱢ ᱪᱟᱞᱟᱜ ᱠᱟᱱ ᱛᱟᱢᱟ? ᱟᱢ ᱥᱟᱛᱟᱥ ᱱᱤᱭᱟᱹ ᱵᱟᱨᱦᱚ ᱥᱟᱛᱟᱥ ᱨᱮ ᱦᱚᱞᱚ ᱴᱟᱨᱜᱮᱴ ᱢᱮᱜᱮ ᱮᱠᱫᱚᱢ ᱡᱮᱭᱟᱨᱮᱯᱷ ᱢᱤᱴᱷᱮᱱ ᱡᱮᱭᱟᱨᱮᱯᱷ ᱮᱢ ᱧᱟᱢ ᱞᱮᱠᱷᱟᱱ ᱧᱟᱢ ᱠᱷᱟᱱ ᱫᱚ ᱱᱚᱰᱮ ᱜᱮ ᱥᱚᱦᱚᱡᱚᱜᱼᱟ, ᱯᱚᱨᱮ ᱫᱚ ᱦᱳᱭᱛᱳ ᱢᱤᱫᱴᱮᱱ ᱮᱸ ᱚᱱᱟ ᱨᱮᱱᱟᱜ ᱮᱱᱟᱨᱡᱤ ᱩᱰᱩᱠ ᱠᱟᱛᱮ ᱚᱲᱟᱜ ᱨᱮᱱᱟᱜ ᱥᱮ, ᱢᱤᱫᱴᱟᱹᱱ ᱞᱟᱸᱜᱟ ᱯᱷᱟᱨᱱᱟ ᱵᱩᱡᱷᱟᱹᱣ ᱜᱚᱫᱚᱜ-ᱟ, ᱦᱮᱸ ᱯᱩᱨᱟᱹ ᱟᱹᱰᱤ ᱫᱤᱱᱤᱧ ᱴᱨᱟᱭ ᱤᱭᱟᱹ ᱠᱟᱫᱟ ᱯᱟᱲᱦᱟᱣ ᱠᱮᱫᱟᱭ ᱠᱟᱹᱴᱤᱡ ᱡᱤᱨᱟᱹᱣ ᱞᱮᱱ ᱜᱮ ᱠᱚᱭᱮᱠ ᱪᱟᱸᱫᱚ᱾ ᱟᱨ ᱚᱱᱮ ᱡᱮᱢ ᱡᱤᱨᱟᱹᱜᱼᱟ ᱚᱱᱮᱢ ᱡᱤᱨᱟᱹᱣ ᱞᱮᱱᱠᱷᱟᱱ ᱟᱫᱚᱼᱼ ᱯᱩᱨᱟᱹᱢ ᱰᱷᱤᱞᱟᱹᱣ ᱩᱛᱟᱹᱨ ᱜᱚᱜ ᱠᱟᱜᱼᱟ ᱯᱟᱲᱦᱟᱣ ᱫᱚ ᱟᱫᱚ ᱚᱱᱮ ᱡᱮ ᱜᱟᱛᱮ ᱜᱟᱼᱼ ᱯᱟᱛᱮ ᱥᱟᱞᱟᱜ ᱟᱫᱚ ᱩᱱᱫᱚ ᱠᱟᱹᱴᱤᱡ ᱟᱹᱰᱤᱼᱼ ᱦᱮᱸ ᱫᱟᱬᱟᱱ ᱨᱮᱱᱟᱜ ᱨᱟᱹᱥᱠᱟᱹ ᱦᱟᱱᱛᱮ ᱱᱟᱛᱮᱼᱼ ᱢᱤᱫᱴᱮᱱ ᱡᱟᱥᱛᱤ ᱴᱟᱱ ᱦᱤᱡᱩᱜᱼᱟ ᱚᱱᱮ ᱡᱮ ᱩᱱᱫᱤᱱ ᱢᱤᱫᱴᱮᱱ ᱛᱚᱞ ᱞᱮᱠᱼᱼ ᱠᱟᱱ ᱛᱟᱦᱮᱸ ᱠᱟᱱ ᱱᱤᱛᱚᱜ ᱫᱚ ᱥᱟᱵ ᱢᱮ ᱦᱟᱱᱮ ᱳᱣᱟᱱ ᱠᱷᱚᱱ ᱛᱤᱦᱤᱧ ᱩᱱᱫᱤᱱ ᱵᱚᱱ ᱯᱟᱲᱦᱟᱣᱼᱼ ᱠᱮᱫᱟ ᱥᱮ ᱛᱤᱦᱤᱧ ᱢᱤᱫᱴᱮᱱ ᱟᱹᱰᱤ ᱛᱚᱞ ᱢᱤᱫᱴᱮᱱ ᱮᱻ ᱥᱮ ᱠᱷᱟᱪᱟ ᱵᱚᱱᱫᱤ ᱞᱮᱠᱟ ᱢᱤᱫᱴᱮᱱ ᱵᱟᱝ ᱵᱩᱡᱟᱹᱜᱼᱼ ᱠᱟᱱᱛᱮᱫ ᱟᱫᱚ ᱡᱚᱠᱷᱚᱱ ᱱᱚᱜᱼᱚᱱᱟ ᱠᱚᱢᱯᱤᱭᱩᱴᱟᱨ ᱥᱟᱼᱼ ᱛᱟᱯᱚᱨᱮ ᱫᱚ ᱢᱤᱫᱴᱮᱱ ᱟᱹᱰᱤ ᱢᱤᱫᱴᱮᱱ ᱟᱹᱰᱤ ᱟᱹᱰᱤ ᱢᱟᱨᱟᱝ ᱢᱤᱫᱴᱮᱱ ᱡᱟᱭᱜᱟ ᱞᱮᱠᱟ ᱦᱚᱴᱟᱛ ᱢᱤᱫ ᱫᱤᱱ ᱵᱩᱡ ᱜᱚᱫᱚᱜᱼᱟ ᱾ ᱴᱷᱤᱠ ᱟᱪᱷᱮᱼᱼ ᱟᱫᱚ ᱚᱱᱟ ᱴᱟᱭᱤᱢ ᱨᱮ ᱟᱫᱚ ᱚᱝᱠᱟ ᱫᱚ ᱰᱷᱤᱞᱟᱹ ᱜᱚᱫᱚᱜ-ᱟ ᱚᱱᱠᱟ ᱠᱟᱛᱮᱫ ᱜᱮ ᱟᱫᱚ ᱟᱹᱰᱤ ᱦᱚᱲ ᱠᱚ ᱵᱟᱹᱜᱤᱭᱟ ᱟᱹᱰᱤ ᱦᱚᱲᱼᱼ ᱱᱚᱜᱼᱚ ᱱᱚᱝᱠᱟ ᱠᱷᱩᱵᱤ ᱡᱟᱦᱟᱭ ᱟᱹᱰᱤ ᱟᱵᱤᱼᱼ ᱟᱜᱨᱚᱦᱤ ᱦᱚᱲ ᱟᱹᱰᱤ ᱫᱩᱞᱟᱹᱲᱟᱜᱼᱟᱭ ᱩᱱᱤ ᱦᱚᱲ ᱜᱮ ᱴᱮᱠᱟᱣ ᱛᱟᱦᱮᱱᱟᱭ ᱴᱷᱤᱠ ᱟᱪᱷᱮ᱾
ᱦᱩᱸ᱾
ᱟᱨ ᱡᱟᱦᱟᱸᱨᱮ ᱱᱤᱭᱟᱹ ᱴᱟᱭᱤᱢ ᱨᱮ ᱡᱩᱫᱤ ᱢᱤᱫᱴᱮᱱ ᱛᱟᱦᱮᱱᱟᱥᱮᱼᱼ ᱛᱟᱦᱚᱞᱮ ᱚᱱᱮ ᱡᱮ ᱢᱤᱫᱴᱮᱱ ᱵᱟᱝ ᱤᱭᱟᱹ ᱢᱤᱫᱴᱮᱱ ᱯᱞᱟᱥ ᱯᱚᱭᱮᱱᱴ ᱥᱩᱨ ᱨᱮ ᱢᱤᱱᱟᱹᱧᱟ ᱟᱨ ᱠᱟᱹᱴᱤᱡ ᱞᱟᱹᱭ ᱞᱮᱠᱷᱟᱱᱜᱤᱼᱼ ᱛᱤᱭᱟᱹᱜᱼᱟ ᱛᱟᱦᱚᱞᱮ ᱚᱱᱠᱟᱟᱱ ᱡᱟᱭᱜᱟ ᱨᱮ ᱛᱟᱦᱮᱸ ᱞᱮᱱᱠᱷᱟᱱᱼᱼ ᱠᱟᱹᱴᱤᱡ ᱮᱱᱟᱨᱡᱤ ᱫᱚ ᱴᱷᱤᱠ ᱵᱟᱹᱡᱟᱹᱭ ᱛᱟᱦᱮᱱᱟ ᱴᱷᱤᱠ ᱟᱪᱷᱮ ᱾ ᱵᱟᱝᱠᱷᱟᱱ ᱚᱱᱟ ᱡᱟᱭᱜᱟ ᱨᱮ ᱵᱟᱝ ᱛᱟᱦᱮᱱ ᱠᱷᱟᱱ ᱫᱚ ᱦᱟᱯᱮ ᱮᱢᱟᱹᱧ ᱥᱮ ᱱᱤᱭᱟᱹ ᱵᱟᱨ ᱤᱧ ᱮᱢᱼᱟ ᱱᱮᱥ ᱫᱚ ᱵᱟᱝ ᱯᱚᱨᱮᱨᱵᱟᱨᱼᱼ ᱱᱤᱝᱠᱟᱹ ᱠᱟᱛᱮᱜ ᱟᱫᱚ ᱯᱟᱨᱚᱢ ᱪᱟᱞᱟᱜᱼᱟ ᱾ ᱧᱮᱞ ᱟᱢ ᱚᱱᱠᱟ ᱚᱱᱠᱟᱛᱮ ᱢᱤᱫ ᱫᱤᱱ ᱵᱟᱯᱞᱟ ᱩᱢᱮᱨ ᱦᱩᱭᱮᱱ ᱛᱟᱢᱟ ᱵᱟᱹᱦᱩ ᱜᱤᱫᱟᱹᱨᱼᱼ ᱟᱹᱜᱩᱣᱟᱜ ᱢᱮᱭᱟ ᱥᱚᱝᱥᱟᱨ ᱠᱮᱫᱟᱼ ᱼ ᱨᱮ ᱡᱟᱦᱟᱸ ᱜᱮ ᱠᱟᱹᱪ ᱡᱟᱦᱟ ᱜᱮ ᱩᱱ ᱫᱚ ᱠᱟᱹᱢᱤ ᱡᱚᱢ ᱦᱩᱭᱩᱜ ᱛᱟᱢᱟ ᱼᱼ ᱦᱮᱸ ᱵᱟᱝ ᱥᱮ ᱡᱩᱫᱤ ᱵᱟᱵᱟᱭ ᱥᱟᱨᱵᱷᱤᱥᱟ ᱵᱟᱵᱟᱣᱟᱜ ᱴᱟᱠᱟᱼᱼ ᱛᱮ ᱡᱳᱫ ᱫᱤᱱ ᱪᱟᱞᱟᱣᱱᱟ ᱯᱮᱱ ᱥᱚᱱ ᱴᱟᱠᱟ ᱛᱮᱼᱼ ᱴᱷᱤᱠ ᱟᱪᱷᱮ ᱟᱨ ᱵᱟᱝᱠᱷᱟᱱ ᱫᱚᱼᱼ ᱚᱲᱟᱜ ᱨᱮᱱᱟᱜ ᱠᱟᱹᱢᱤ ᱠᱚ ᱱᱤᱡᱮᱠᱳ ᱦᱳᱭ ᱠᱳᱢᱯᱟᱱᱤ ᱦᱚᱭ ᱡᱟᱦᱟᱱᱟᱜ ᱵᱟᱭᱨᱮ ᱫᱤᱥᱼᱼ